ᱦᱮᱞᱳ ᱜᱚᱝᱠᱮ ᱟᱸᱡᱚᱢ ᱫᱟᱵᱮᱱ?
ᱦᱮᱸ ᱟᱸᱡᱚᱢ ᱜᱤ, ᱟᱵᱮᱱ?
ᱦᱮᱸ ᱟᱞᱤᱧ ᱦᱚᱸᱞᱤᱧ ᱟᱸᱡᱚᱢ ᱧᱟᱢ ᱫᱟ᱾
ᱚᱻ ᱢᱚᱡᱽ ᱵᱟᱲᱟ ᱜᱮ?
ᱦᱮᱸ ᱢᱚᱡᱽ ᱵᱟᱲᱟ ᱜᱮ, ᱟᱵᱮᱱ ᱜᱮ ᱪᱮᱫ ᱠᱟ?
ᱢᱚᱡᱽ ᱫᱚ ᱢᱚᱡᱽ ᱵᱟᱲᱟ ᱜᱮ ᱦᱟᱸᱜ ᱟᱹᱞᱤᱧ ᱦᱚᱸ᱾ ᱪᱮᱫ ᱞᱮᱠᱟ ᱟᱯᱮ ᱥᱮᱫ ᱫᱟᱜ ᱠᱚ?
ᱫᱟᱜ ᱡᱟᱹᱲᱤ ᱠᱚᱢᱟ ᱫᱤᱱᱟᱹᱢ ᱜᱮᱭ ᱫᱟᱜ ᱡᱟᱲᱤᱭᱮᱫ ᱫᱚ ᱫᱚᱢᱮ ᱫᱚ ᱵᱟᱝ ᱱᱟᱥᱮ ᱱᱟᱥᱮ ᱡᱟᱯᱩᱫ ᱞᱮᱠᱟ ᱢᱤᱫ ᱜᱷᱟᱹᱲᱤᱭ ᱥᱤᱛ ᱛᱩᱝ ᱫᱟᱭ ᱰᱩᱸᱰᱨᱩᱜ ᱫᱟᱭ ᱟᱨᱚᱭ ᱫᱟᱜ ᱜᱚᱫ ᱫᱟᱭ᱾
ᱫᱟᱜ ᱜᱚᱫ ᱫᱟᱭ᱾ ᱩᱸᱜ ᱨᱚᱦᱚᱭ ᱠᱩ ᱪᱮᱫ ᱞᱮᱠᱟ ᱛᱤᱱᱟᱹ ᱫᱷᱟᱹᱵᱤᱡ?
ᱨᱚᱦᱚᱭ ᱠᱚᱫᱚ ᱵᱟᱹᱭᱦᱟᱹᱲ ᱫᱚ ᱯᱩᱨᱟᱹᱣ ᱵᱟᱲᱟ ᱦᱩᱭ ᱠᱟᱱᱟ ᱵᱟᱹᱫᱽ ᱨᱮᱜᱮ ᱢᱮᱱᱟᱜᱼᱟ ᱵᱟᱹᱫᱽ ᱨᱮ ᱫᱚᱢᱮ ᱫᱟᱜ ᱟᱣᱨᱤ ᱞᱟᱜᱟᱜᱼᱟ᱾ ᱛᱚ ᱵᱟᱹᱫᱽ ᱜᱮ ᱠᱟᱢᱤ ᱪᱷᱩᱴ
ᱚᱻ᱾
ᱪᱷᱩᱴᱟᱹᱣ ᱦᱩᱭ ᱠᱟᱱᱟ ᱮᱠᱷᱚᱱ ᱫᱚ ᱵᱟᱹᱫᱽ ᱥᱮᱫ ᱨᱚᱦᱚᱭ ᱪᱟᱹᱞᱩᱜ ᱠᱟᱱ ᱜᱮᱭᱟ ᱟᱨᱠᱤ᱾
ᱪᱮᱫ ᱪᱮᱫ ᱪᱮᱫ ᱠᱚ ᱦᱩᱲᱩ ᱯᱮ ᱪᱟᱥ ᱵᱟᱲᱟᱭ ᱫᱟ ᱟᱯᱮ ᱫᱚ ᱚᱱᱛᱮ ᱫᱚ? ᱦᱮ ᱜᱚᱝᱠᱮ
ᱦᱩᱲᱩ ᱫᱚ ᱟᱭᱢᱟ ᱞᱮᱠᱟᱱ ᱦᱩᱲᱩ ᱞᱮ ᱪᱟᱥ ᱵᱟᱲᱟᱭᱟ ᱢᱮᱱ ᱫᱟᱞᱤᱧ ᱦᱩᱲᱩ ᱫᱚ ᱟᱭᱢᱟ ᱞᱮᱠᱟᱱ ᱦᱩᱲᱩ ᱞᱮ ᱪᱟᱥ ᱵᱟᱲᱟᱭᱟ ᱛᱚ ᱟᱞᱤᱧ ᱫᱚ ᱪᱟᱥᱟᱢᱤ ᱫᱚ ᱩᱱᱟᱹᱜ ᱵᱟᱝᱞᱤᱧ ᱪᱟᱞᱟᱣ ᱵᱟᱲᱟᱜ ᱛᱟᱦᱮᱱ ᱛᱚ ᱩᱱᱟᱹᱜ ᱧᱩᱛᱩᱢ ᱠᱚᱦᱚᱸ ᱵᱟᱞᱤᱧ ᱵᱟᱲᱟᱭᱟ ᱦᱩᱲᱩ ᱠᱚᱨᱮᱱᱟᱜ ᱫᱚ᱾
ᱳ ᱳ ᱦᱮᱸ᱾ ᱮᱱᱦᱚᱸ ᱯᱨᱚᱪᱩᱨ ᱜᱮ ᱦᱩᱭᱩᱜᱼᱟ ᱦᱩᱭ ᱫᱚ᱾
ᱦᱮᱸ ᱦᱩᱲᱩ ᱪᱟᱥ ᱫᱚ ᱟᱞᱮ ᱥᱮᱫ ᱫᱚ ᱫᱚᱢᱮ ᱜᱮ ᱦᱩᱲᱩ ᱫᱚᱠᱚ ᱪᱟᱥᱟ ᱱᱮᱛᱟᱨ ᱫᱤᱱ ᱫᱚ᱾
ᱵᱤᱜᱷᱟᱹ ᱵᱤᱜᱷᱟᱹ ᱵᱤᱜᱷᱟᱹ ᱨᱮ ᱪᱮᱫ ᱞᱮᱠᱟ ᱦᱩᱭ ᱵᱟᱲᱟᱜᱼᱟ ᱛᱤᱱᱟᱹᱜ ᱜᱟᱱ ᱛᱤᱱᱟᱹᱜᱼᱼ ᱢᱚᱱ ᱜᱟᱱ ᱦᱩᱭᱩᱜᱼᱟ ᱯᱚᱱᱨᱚ ᱵᱤᱥ ᱢᱚᱱ ᱜᱟᱱ᱾
ᱦᱮᱸ ᱯᱚᱱᱨᱚ ᱵᱤᱥ ᱢᱚᱱ ᱜᱟᱱ ᱫᱚ ᱦᱩᱭᱩᱜ ᱜᱮᱭᱟ᱾
ᱚ ᱚ ᱚ ᱦᱟᱝ᱾ ᱟᱞᱮ ᱱᱚᱛᱮ ᱦᱚᱸ ᱯᱨᱟᱭ ᱜᱮ ᱪᱟᱵᱟᱜ ᱠᱟᱱᱟ ᱛᱮᱦᱤᱧ ᱦᱚᱸ ᱥᱮᱛᱟᱜ ᱫᱚᱭ ᱫᱟᱞ ᱞᱮᱫᱟ ᱮᱱᱟᱱ ᱢᱟᱪᱷᱟ ᱫᱚ ᱟᱨ ᱚᱱᱛᱮ ᱟᱥᱟᱢ ᱫᱤᱥᱚᱢ ᱢᱟ ᱮᱱᱛᱮ ᱟᱹᱰᱤ ᱟᱸᱴ ᱱᱚᱛᱮ ᱢᱟ ᱵᱮᱱ ᱧᱮᱞ ᱵᱟᱲᱟᱭᱮᱫ ᱜᱮᱭᱟ ᱯᱟᱥᱮ ᱟᱹᱰᱤ ᱟᱞᱮ ᱱᱚᱛᱮ ᱫᱚ ᱵᱟᱝᱱᱛᱮ ᱟᱯᱟᱨ ᱟᱥᱟᱢ ᱥᱮᱫ ᱢᱟ ᱟᱨᱦᱚᱸ ᱟᱹᱰᱤ ᱰᱩᱵᱟᱹ ᱦᱚᱲ ᱩᱱᱠᱩ ᱜᱚᱡ ᱦᱚᱲ ᱠᱚᱠᱚ ᱢᱟᱱᱟᱣᱟ ᱠᱚᱠᱚ ᱜᱚᱡᱚᱜ ᱠᱟᱱᱟ ᱜᱟᱹᱭ ᱰᱟᱝᱨᱟ ᱠᱚᱣᱟᱜ ᱱᱚᱥᱴᱚ ᱦᱩᱭᱱᱟ᱾
ᱦᱮᱸ᱾
ᱚᱱᱛᱮ
ᱦᱮᱸ ᱟᱸᱡᱚᱢ ᱟᱠᱟ ᱫᱟᱞᱤᱧ᱾
ᱚᱝᱠᱮ ᱟᱱᱛᱮ ᱟᱯᱟᱨᱟᱥ ᱟᱥᱟᱢ ᱥᱮᱫ ᱢᱟ ᱟᱯᱚᱨ ᱟᱥᱟᱢ ᱥᱮᱫ ᱢᱟ ᱟᱹᱰᱤ ᱵᱟᱹᱲᱤᱡ ᱩᱰᱩᱜᱚᱜ᱾
ᱦᱮᱸ ᱦᱮᱸ ᱠᱷᱚᱵᱚᱨ ᱞᱤᱧ ᱟᱸᱡᱚᱢ ᱞᱮᱫᱟ ᱦᱮᱸ ᱟᱸᱡᱚᱢ ᱟᱠᱟᱫᱟᱞᱤᱧ ᱠᱷᱚᱵᱚᱨ ᱞᱤᱧ ᱧᱮᱞ ᱵᱟᱲᱟᱣ ᱟᱠᱟᱫᱟ᱾
ᱯᱮᱭᱟ ᱯᱩᱱᱭᱟᱟᱹ ᱡᱟᱭᱜᱟ ᱠᱟᱫᱟ ᱟᱵᱚ ᱦᱚᱲ ᱦᱚᱸ ᱢᱮᱱᱟᱜ ᱠᱚᱣᱟ ᱚᱱᱟ ᱚᱱᱟ ᱠᱚ ᱡᱟᱭᱜᱟ ᱨᱮ ᱟᱫᱚᱢ ᱟᱫᱚᱢ ᱡᱟᱭᱜᱟ ᱨᱮ᱾ ᱢᱟᱱᱮ ᱟᱹᱰᱤ ᱟᱸᱴ ᱱᱤᱭᱟᱹ ᱫᱚᱢᱟᱜ ᱫᱚ ᱟᱹᱰᱤ ᱟᱹᱰᱤ ᱵᱷᱟᱵᱽᱱᱟ ᱟᱨ ᱫᱩᱠ ᱟᱱᱟᱜ ᱜᱷᱚᱴᱚᱱᱟ ᱦᱩᱭᱱᱟ᱾
ᱦᱳᱭ ᱱᱚᱥᱴᱚ ᱵᱟᱲᱟᱭᱮᱱ ᱜᱮᱭᱟ ᱠᱚ ᱟᱹᱞᱤᱧ ᱦᱚᱸ ᱠᱷᱚᱵᱚᱨ ᱠᱚᱞᱤᱧ ᱟᱸᱡᱚᱢ ᱵᱟᱲᱟ ᱟᱠᱟᱫ ᱜᱮᱭᱟ ᱟᱸᱡᱚᱢ ᱵᱟᱲᱟ ᱫᱚ᱾
ᱦᱩᱸ ᱱᱤᱛ ᱫᱷᱟᱹᱵᱤᱡ ᱰᱮᱰ ᱵᱚᱰᱤ ᱵᱟᱝ ᱧᱟᱢ ᱪᱟᱵᱟ ᱟᱠᱟᱱᱟ ᱡᱮ ᱛᱤᱱᱟᱹᱜ ᱠᱚ ᱤᱭᱟᱹ ᱟᱠᱟᱱᱟ᱾ ᱜᱟᱹᱭ ᱰᱟᱝᱨᱟ ᱜᱟᱹᱭ ᱰᱟᱝᱨᱟᱣᱟᱜ ᱢᱟ ᱦᱤᱥᱟᱹᱵᱽ ᱵᱟᱹᱱᱩᱜ ᱢᱟᱱᱮ ᱢᱟᱱᱟᱣᱟ-ᱟᱜ᱾
ᱚᱱᱠᱟ
ᱦᱮᱸ ᱦᱮᱸ ᱾
ᱟᱞᱮᱥᱮᱫ ᱱᱚᱛᱮ ᱫᱚᱠᱚ ᱪᱟᱵᱟ ᱵᱟᱲᱟᱭᱮᱫᱟ ᱟᱨᱦᱚᱸ ᱦᱮᱸ᱾
ᱪᱤᱠᱟᱭᱟᱵᱮᱱ ᱩᱱᱠᱩ ᱦᱚᱸ ᱟᱹᱰᱤ ᱫᱩᱠ ᱥᱟᱺᱦᱤᱡ ᱠᱚ ᱪᱤᱠᱟᱹ ᱜᱚᱫ ᱱᱟ᱾
ᱦᱩᱸ ᱚᱝᱠᱟ᱾
ᱟᱨ ᱨᱚᱦᱚᱭ ᱠᱚᱫᱚ ᱯᱮ ᱪᱟᱵᱟ ᱠᱟᱫᱟ ᱛᱟᱦᱚᱞᱮ?
ᱨᱚᱦᱚᱭ ᱛᱷᱚᱲᱟ ᱫᱤᱱ ᱞᱟᱦᱟᱜ ᱞᱮ ᱪᱟᱵᱟ ᱠᱟᱫᱟ ᱟᱞᱮ ᱫᱚ ᱨᱚᱦᱚᱭ ᱫᱚ᱾ ᱟᱫᱚ ᱟᱞᱮᱥᱮᱫ ᱢᱟ ᱱᱤᱭᱟᱹ ᱠᱚ ᱫᱤᱱ ᱢᱟ ᱨᱚᱧᱡᱤᱛ ᱵᱮᱱ ᱟᱸᱡᱚᱢ ᱟᱠᱟᱫ ᱜᱮᱭᱟ ᱨᱚᱧᱡᱤᱛ
ᱦᱮᱸ ᱦᱮᱸ ᱟᱧᱡᱚᱢ ᱟᱠᱟ ᱫᱟᱞᱤᱧ᱾
ᱨᱚᱧᱡᱤᱛ ᱦᱩᱲᱩ ᱪᱟᱥ ᱦᱩᱭᱱᱟ ᱚᱱᱟ ᱫᱚ ᱢᱟᱱᱮ ᱱᱚᱣᱟ ᱤᱭᱟᱹ ᱛᱮᱠᱚ ᱪᱟᱥᱫᱟ ᱵᱟᱹᱲᱛᱤ ᱫᱚ ᱱᱚᱛᱮ ᱫᱚ ᱮᱱᱛᱮᱫ ᱟᱞᱮ ᱱᱟᱠᱷᱟ ᱫᱚ᱾ ᱢᱟᱱᱮ ᱡᱟᱦᱟᱸ ᱛᱤᱱᱟᱹᱜ ᱵᱟᱭᱪᱟᱱᱥ ᱮ ᱰᱩᱵᱟᱹᱣ ᱞᱮᱠᱷᱟᱡ ᱫᱟᱜ ᱡᱟᱹᱲᱤ
ᱦᱚᱸ
ᱫᱟᱜ ᱡᱟᱹᱲᱤ ᱞᱮᱠᱷᱟᱡ ᱦᱚᱸ ᱡᱩᱫᱤ ᱯᱩᱨᱟᱹ ᱰᱩᱵᱩᱡ ᱛᱮ ᱦᱩᱲᱩ ᱤᱫᱤ ᱪᱟᱵᱟᱭ ᱨᱮᱦᱚᱸ ᱛᱷᱚᱲᱟ ᱜᱟᱱ ᱡᱩᱫᱤ ᱥᱟᱨᱮᱡᱚᱜ ᱠᱷᱟᱱᱡ ᱦᱚᱸ ᱢᱮᱱᱠᱷᱟᱱ ᱚᱱᱟ ᱫᱚ ᱮᱱᱦᱚᱸ ᱦᱩᱭ ᱫᱚᱲᱦᱟᱜᱼᱟ ᱚᱱᱟ ᱡᱤᱭᱟᱹᱲ ᱜᱮᱭᱟ ᱢᱟᱱᱮ ᱠᱮᱴᱮᱡ ᱜᱮᱭᱟ᱾
ᱦᱳᱭ᱾
ᱟᱸᱡᱚᱢ?
ᱦᱮᱸ ᱟᱸᱡᱚᱢ ᱠᱮᱫᱟᱞᱤᱧ?
ᱦᱮᱸ ᱚᱱᱟ ᱞᱮᱠᱟ ᱛᱮᱜᱮ ᱢᱟᱱᱮ ᱨᱚᱧᱡᱤᱛ ᱫᱚ ᱵᱟᱹᱲᱛᱤ ᱥᱚᱵᱽᱡᱤ ᱢᱟᱭ ᱪᱟᱥ ᱜᱮ ᱪᱟᱥ ᱵᱟ ᱪᱟᱥ ᱜᱮ ᱥᱳᱵᱡᱽᱤ ᱦᱚᱸ
ᱚ ᱥᱚᱵᱽᱡᱤ ᱠᱚ ᱵᱷᱟᱜᱤ ᱜᱮ ᱦᱩᱭ ᱵᱟᱲᱟᱜ ᱛᱟᱦᱮᱱ᱾
ᱦᱮᱸ ᱦᱮᱸ ᱱᱚᱛᱮ ᱟᱞᱮᱥᱮᱫ ᱫᱚ ᱯᱨᱟᱭ ᱜᱮ ᱦᱩᱭᱩᱜᱼᱟ᱾ ᱟᱹᱞᱩ ᱠᱚ ᱵᱮᱸᱜᱟᱲ ᱠᱚ ᱚᱱᱟ ᱜᱷᱟᱸᱜᱨᱟ ᱠᱚ ᱛᱟᱦᱮᱨ ᱠᱚ ᱾ ᱯᱟᱹᱯᱤᱛᱟᱭ ᱡᱟᱦᱟᱸᱱᱟᱜ ᱠᱚ ᱮᱢᱟᱱᱛᱮᱢ ᱡᱚᱛᱚᱣᱟᱜ ᱜᱤ ᱪᱟᱥᱟ ᱟᱯᱮ ᱟᱨ ᱟᱯᱮ ᱱᱟᱠᱟ?
ᱟᱞᱮ ᱱᱟᱠᱟ ᱫᱚ ᱫᱚᱢᱮ ᱡᱟᱥ ᱛᱤ ᱫᱚ ᱵᱟᱝ ᱦᱩᱭᱩᱜᱼᱟ ᱛᱚᱵᱮ ᱪᱟᱥ ᱫᱚᱞᱮ ᱪᱟᱥ ᱵᱟᱲᱟᱭ ᱜᱮᱭᱟ ᱮᱱᱠᱟ ᱫᱚ ᱦᱩᱭᱩᱜ ᱜᱮᱭᱟ᱾ ᱛᱚ ᱟᱹᱠᱷᱨᱤᱧ ᱞᱮᱠᱟ ᱫᱚ ᱩᱱᱟᱹᱜ ᱫᱚ ᱵᱟᱝ ᱦᱩᱭᱩᱜᱼᱟ ᱛᱚ ᱫᱚᱢᱮ ᱵᱮᱱ ᱪᱟᱥ ᱠᱟᱹᱱ ᱟᱹᱠᱷᱨᱤᱧ ᱞᱮᱠᱟᱵᱮᱱ ᱢᱚᱱᱮ ᱠᱷᱟᱱ ᱫᱚ ᱰᱷᱮᱨ ᱧᱚᱜ ᱯᱚᱭᱥᱟ ᱯᱟᱹᱛᱤ ᱠᱷᱚᱨᱪᱟ ᱠᱟᱛᱮ ᱟᱨᱠᱤ ᱫᱟᱜ ᱯᱷᱟᱜ ᱩᱱᱟᱹᱜ ᱥᱤᱭᱟᱹᱛ ᱥᱤᱭᱟᱹᱛ ᱞᱟᱜᱟᱣ ᱵᱮᱱᱟ ᱱᱚᱛᱮ ᱫᱚ ᱚᱝᱠᱟ ᱫᱚ ᱵᱟᱹᱱᱩᱜᱼᱟ᱾
ᱱᱚᱛᱮ ᱫᱚ ᱥᱮᱞᱚ ᱯᱷᱮᱞᱳ ᱫᱚ ᱚᱱᱠᱟ ᱫᱚ ᱵᱟᱹᱱᱩᱜᱼᱟ, ᱩᱸ᱾ ᱚᱱᱛᱮ ᱪᱟᱥ ᱫᱚ ᱪᱮᱞᱠᱟ? ᱥᱮᱫᱟᱭ ᱥᱮᱫᱟᱭ ᱦᱟᱯᱲᱟᱢ ᱠᱚ ᱞᱟᱹᱭ ᱵᱟᱲᱟᱭ ᱥᱮ ᱥᱮᱫᱟᱭ ᱦᱟᱲᱟᱢ ᱦᱚᱲ ᱠᱳᱞ ᱞᱟᱹᱭ ᱵᱟᱲᱟᱭᱟ ᱵᱚᱞᱮ, ᱥᱟᱱᱛᱟᱞ ᱠᱚᱫᱚ ᱵᱚᱞᱮ ᱟᱹᱰᱤ ᱟᱹᱰᱤ ᱪᱟᱥᱚᱜ ᱦᱚᱲ ᱠᱟᱱᱟ ᱵᱚᱱ ᱟᱨ ᱟᱹᱰᱤ ᱜᱩᱨᱤᱡ ᱜᱚᱵᱨᱟ ᱠᱚᱛᱮ ᱵᱚᱱ ᱪᱟᱥ ᱵᱟᱲᱟ ᱟᱫᱚ ᱱᱤᱛᱚᱜ ᱱᱟᱦᱟᱸᱜ ᱡᱩᱜᱽ ᱨᱮ ᱪᱮᱞᱠᱟ? ᱚᱱᱟ ᱠᱚᱛᱮ ᱜᱮᱯᱮ ᱪᱟᱥ ᱵᱟᱲᱟᱜ ᱠᱟᱱᱟ ᱥᱮ ᱵᱟᱡᱟᱨ ᱨᱮᱭᱟᱜ ᱥᱟᱨ ᱠᱚᱛᱮ?
ᱵᱟᱝ ᱜᱚᱝᱠᱮ ᱱᱟᱦᱟᱸᱜ ᱡᱩᱜᱽ ᱨᱮᱢᱟ ᱜᱩᱨᱤᱡᱽ ᱠᱚᱢᱟ ᱜᱚᱵᱚᱨ ᱠᱚᱢᱟ ᱚᱱᱟ ᱠᱚᱢᱟ ᱩᱱᱟᱹᱜ ᱢᱟ ᱵᱟᱝ ᱧᱟᱢᱚᱜ ᱠᱟᱱ, ᱴᱟᱯᱚᱨ ᱰᱟᱹᱝᱨᱤ ᱠᱟᱰᱟ ᱠᱚᱦᱚᱸ ᱩᱱᱟᱹᱜ ᱫᱚ ᱡᱚᱛᱚ ᱦᱚᱲ ᱫᱚ ᱵᱟᱝ ᱠᱚ ᱫᱚᱦᱚᱣ ᱠᱟᱜ ᱠᱚᱣᱟ, ᱛᱟᱯᱚᱨ ᱡᱟ ᱪᱟᱥ ᱦᱩᱭᱩᱜᱼᱟ ᱥᱟᱨ ᱨᱟᱱ ᱛᱮᱜᱮ ᱱᱮ ᱛᱟᱨ ᱫᱚ ᱵᱤᱥᱤ ᱪᱟᱥ ᱦᱩᱭᱩᱜ ᱛᱮᱦᱮᱸᱱ, ᱡᱟ ᱟᱹᱞᱤᱧ ᱞᱤᱧ ᱧᱮᱞ ᱟᱹᱜᱩᱭ ᱫᱟ᱾
ᱦᱩᱸ᱾ ᱟᱫᱚ ᱱᱤᱛᱚᱜ ᱚ ᱟᱵᱮᱱᱟᱜ ᱚᱱᱩᱵᱷᱚᱵ ᱥᱮ ᱪᱮᱞᱠᱟ ᱱᱤᱛ ᱚᱱᱟ ᱠᱚ ᱯᱨᱟᱭ ᱡᱟᱭᱜᱟ ᱨᱮᱜᱮ ᱚᱱᱟ ᱠᱚ ᱪᱟᱥ ᱵᱟ ᱪᱟᱥ ᱛᱮᱜᱮ ᱡᱚᱢ ᱧᱩ ᱢᱟ ᱢᱚᱡᱥ ᱦᱩᱭᱩᱜ ᱠᱟᱱ ᱢᱮᱱᱠᱷᱟᱱ ᱟᱵᱮᱱᱟᱜ ᱚᱱᱩᱵᱷᱚᱵ ᱪᱮᱜ ᱞᱮᱠᱟ ᱦᱚᱲᱢᱚ ᱦᱟᱹᱴᱤᱧ ᱨᱮ ᱞᱟᱹᱜᱤᱜ ᱟᱵᱳ ᱞᱟᱹᱜᱤ ᱫᱚ ᱢᱚᱡᱽ ᱢᱚᱡᱽ ᱜᱮᱭᱟ ᱥᱮ ᱠᱷᱚᱛᱤ ᱦᱩᱭᱩᱜ ᱠᱟᱱᱟ ᱟᱵᱮᱱᱟᱜ ᱚᱱᱩᱵᱷᱚᱵᱽ?
ᱠᱷᱚᱛᱤ ᱫᱚ ᱟᱭᱢᱟ ᱦᱩᱭᱩᱜ ᱠᱟᱱ ᱛᱟᱵᱚᱱᱟ, ᱪᱮᱫᱟᱜ ᱥᱮ ᱡᱚᱛᱚ ᱡᱚᱛᱚ ᱡᱤᱱᱤᱥ ᱨᱮᱜᱮ ᱨᱟᱱ ᱠᱚᱵᱚᱱ ᱡᱚᱢ ᱫᱟ᱾ ᱟᱨ ᱮ ᱥᱟᱨ ᱠᱚᱦᱚᱸ ᱢᱟᱱᱮ ᱞᱟᱡ ᱨᱮ ᱵᱤᱥᱤ ᱠᱷᱩᱛᱤ ᱟᱹᱜᱩᱭ ᱛᱟᱵᱚᱱᱟ ᱚᱱᱟ ᱠᱚᱵᱚᱱ ᱡᱚᱢ ᱫᱟ ᱡᱚ ᱛᱚ ᱦᱚᱲ ᱜᱮ, ᱡᱟᱦᱟᱸ ᱛᱤᱱᱟᱹᱜ ᱦᱩᱲᱩ ᱠᱚᱦᱚᱸ ᱥᱟᱹ ᱨᱟᱱ ᱠᱚ ᱥᱟᱨ ᱠᱚ ᱫᱟᱨᱟ ᱜᱮ ᱦᱩᱭᱩᱜ ᱠᱟᱱᱟ, ᱜᱩᱨᱤᱡ ᱠᱚᱫᱚ ᱩᱱᱟᱹᱜ ᱫᱚ ᱵᱟᱝ ᱛᱚ ᱵᱚᱱ ᱞᱟᱜᱟᱣ ᱫᱟᱲᱮᱭᱟᱜ ᱠᱟᱱᱟ ᱯᱨᱟᱭ ᱡᱟᱭᱜᱟ ᱨᱮᱜᱮ, ᱟᱯᱮ ᱥᱮᱜ ᱫᱚᱯᱮ ᱞᱟᱜᱟᱣ ᱜᱮᱪᱚ ᱟᱞᱮ ᱥᱮᱜ ᱨᱮᱫᱚ ᱱᱤᱭᱟᱹ ᱫᱷᱟᱨᱮ ᱯᱟᱥᱮ ᱫᱚ ᱵᱟᱝ ᱞᱮᱠᱟᱜᱮ ᱜᱩᱨᱤᱡᱽ ᱜᱚᱵᱚᱨ ᱫᱚ ᱮᱠᱫᱚᱢ ᱠᱚᱢ ᱞᱟᱜᱟᱣ ᱫᱚᱠᱚ ᱞᱟᱜᱟᱣ ᱫᱚᱢ ᱠᱚᱢ᱾
ᱟᱞᱮ ᱥᱮᱜ ᱵᱮᱱ ᱢᱮᱱ ᱠᱮᱜ ᱞᱮᱠᱟ, ᱟᱞᱮ ᱱᱟᱠᱷᱟ ᱦᱚᱸ ᱵᱟᱹᱥᱛᱤ ᱵᱟᱹᱥᱛᱤ ᱡᱟᱭᱜᱟ ᱫᱚ ᱯᱨᱟᱭ ᱢᱮᱱ ᱠᱷᱟᱱ ᱰᱷᱮᱨ ᱡᱟᱜᱟ ᱜᱮ ᱮᱱᱦᱚᱸ ᱱᱚᱣᱟ ᱠᱚᱜᱮ ᱢᱮᱱᱠᱷᱟᱱ ᱮ ᱵᱷᱟᱵᱽᱱᱟ ᱟᱨ ᱫᱩᱠ ᱨᱮᱭᱟᱜ ᱠᱟᱛᱷᱟ ᱫᱚ ᱮᱛᱮᱜ ᱮᱛ ᱱᱤᱭᱟᱹ ᱠᱚ ᱫᱤᱱ ᱠᱷᱚᱡ ᱛᱷᱚᱲᱟ ᱯᱟᱸᱪ ᱵᱚᱪᱷᱚᱨ ᱥᱮ ᱫᱚᱥ ᱵᱚᱪᱷᱚᱨ ᱨᱮᱭᱟᱜ ᱞᱟᱦᱟ ᱠᱟᱛᱷᱟ᱾ ᱥᱟᱱᱛᱟᱞᱟᱜ ᱮᱛᱮᱫᱵᱟᱱᱤ ᱤᱛᱤᱦᱟᱥ ᱥᱮ ᱦᱤᱥᱴᱨᱤ ᱠᱩ ᱵᱮᱱ ᱯᱟᱲᱦᱟᱣ ᱥᱮ ᱵᱮᱱ ᱧᱮᱞ ᱞᱮᱠᱷᱟᱡ᱾ ᱢᱤᱴᱮᱡ ᱫᱚ ᱟᱹᱰᱤ ᱜᱩᱨᱚᱯ ᱟᱱᱟ ᱠᱟᱱᱟ ᱢᱟᱱᱮ ᱛᱚᱵᱮ ᱢᱟᱱᱮ ᱢᱤᱜᱴᱮᱡ ᱮᱴᱟᱜ ᱡᱟᱹᱛ ᱠᱚᱠᱚ ᱞᱟᱹᱭ ᱵᱟᱲᱟᱭᱟ᱾ ᱡᱮ ᱟᱵᱩ ᱥᱟᱱᱛᱟᱲ ᱫᱚ ᱵᱚᱞᱮ, ᱢᱮᱛᱟᱜ ᱢᱮ ᱮᱠᱥᱚ ᱵᱚᱪᱷᱚᱨ ᱦᱚᱡ ᱮᱠᱥᱚ ᱵᱚᱪᱷᱚᱨ ᱦᱚᱜ ᱫᱷᱟᱹᱵᱤᱜ ᱵᱩᱱ ᱛᱤᱭᱟᱹᱜ ᱮᱜ ᱛᱷᱮᱱᱟ ᱦᱮᱸ ᱥᱮ ᱵᱟᱝ?
ᱦᱮᱸ ᱦᱮᱸ ᱮᱠᱥᱚ ᱵᱚᱪᱷᱚᱨ ᱡᱮ ᱵᱚᱱ ᱛᱤᱭᱟᱹᱜ ᱛᱮᱦᱮᱱᱟ ᱟᱫᱚ᱾
ᱮᱸ ᱢᱮᱱᱠᱷᱟᱱ ᱱᱤᱛᱚᱜ ᱱᱟᱦᱟᱸᱜ ᱡᱩᱜᱽ ᱨᱮ ᱧᱮᱞ ᱢᱮ ᱵᱟᱝᱜᱟᱞᱤ ᱥᱮ ᱪᱷᱟᱹᱛᱤᱠ ᱡᱟᱹᱛᱤ ᱠᱚᱫᱚ ᱩᱱᱠᱩ ᱠᱩ ᱮᱱᱦᱚᱸ ᱵᱩᱰᱤ ᱦᱟᱲᱟᱢ ᱠᱚ ᱛᱟᱦᱮᱱ ᱠᱟᱱᱟ᱾ ᱟᱨ ᱟᱵᱳ ᱦᱟᱹ ᱟᱵᱳ ᱦᱚᱲ ᱫᱚ ᱱᱮᱛᱟᱨ ᱫᱚ ᱟᱹᱰᱤ ᱨᱟᱱ ᱞᱮᱠᱟ ᱠᱚ ᱮᱢ ᱮ ᱧᱟᱢᱚᱜ‌ ᱠᱟᱱᱟ ᱚᱱᱠᱟᱱ ᱠᱚ ᱵᱩᱰᱷᱤ ᱦᱟᱲᱟᱢ ᱠᱚ ᱦᱮᱸ ᱥᱮ ᱵᱟᱝ?
ᱦᱮᱸ ᱦᱮᱸ ᱮᱠᱫᱚᱢ ᱠᱚᱢ ᱵᱮᱱ ᱧᱟᱢ ᱠᱚᱣᱟ, ᱜᱚᱴᱟ ᱟᱹᱛᱩ ᱨᱮᱦᱚᱸ ᱢᱟᱱᱮ ᱢᱤᱜᱴᱮᱡ ᱵᱟᱨᱭᱟ ᱞᱮᱠᱟ ᱵᱮᱱ ᱧᱟᱢ ᱠᱚᱣᱟ᱾
᱾ ᱵᱷᱟᱵᱽᱱᱟ ᱨᱮᱭᱟᱜ ᱠᱟᱛᱷᱟ, ᱟᱠᱷᱟᱡ ᱥᱮᱫᱟᱭ ᱫᱚᱠᱚ ᱞᱟᱹᱭᱟ ᱮᱴᱟᱜ ᱡᱟᱹᱛ ᱠᱚᱠᱚ ᱞᱟᱹᱭᱟ, ᱟᱵᱚ ᱦᱚᱲ ᱮᱛᱮᱫ ᱦᱟᱲᱟᱢ ᱛᱮ ᱦᱟᱲᱟᱢ ᱜᱚᱡᱚᱜᱼᱟ ᱮᱱᱦᱚᱸ ᱢᱤᱫᱴᱮᱡ ᱢᱮᱛᱟ ᱢᱮᱭᱟ ᱱᱷᱟᱜ ᱪᱚᱥᱢᱟ ᱵᱟᱭ ᱦᱚᱨᱚᱜᱼᱟ᱾
ᱦᱮᱸ ᱦᱮᱸ ᱥᱮᱫᱟᱭ ᱫᱚ ᱚᱱᱠᱟ ᱛᱟᱦᱮᱸ ᱠᱟᱱᱟ ᱟᱨ ᱱᱮᱛᱟᱨ ᱫᱚ ᱮᱠᱫᱚᱢ ᱪᱚᱞᱞᱤᱥ ᱯᱚᱧᱪᱟᱥ ᱵᱚᱭᱮᱥ ᱨᱮᱜᱮ
ᱟᱱᱮ ᱪᱚᱞᱤᱥ ᱯᱚᱧᱪᱟᱥ ᱵᱚᱭᱮᱥ ᱨᱮᱜᱮ
ᱪᱚᱥᱢᱟ ᱟᱨ ᱯᱮᱞᱟᱥ ᱟᱪᱚ ᱯᱚᱧᱪᱟᱥ ᱵᱚᱪᱷᱚᱨ ᱛᱤᱭᱟᱜ ᱛᱮᱜᱮ ᱢᱟᱱᱮ ᱨᱟᱱ ᱡᱚᱢ ᱛᱮ ᱛᱟᱦᱮ ᱡᱟᱲᱩᱭᱼᱟ ᱨᱟᱱ ᱡᱚᱢ ᱾
ᱦᱮᱸ ᱟᱨ ᱨᱟᱱ ᱡᱚᱢ ᱞᱟᱜᱟᱜ ᱜᱮᱭᱟ ᱟᱨ ᱵᱟᱠᱷᱟᱡ ᱥᱟᱥᱛᱷᱚ ᱨᱮ ᱦᱟᱱᱟ ᱱᱤᱭᱟᱹ ᱦᱚᱲᱢᱚ ᱨᱮ ᱦᱟᱹᱥᱩ ᱨᱳᱜᱽ ᱟᱡᱟᱨ ᱛᱟᱦᱮᱸᱱ ᱠᱟᱱ ᱜᱮᱭᱟ ᱯᱚᱧᱪᱟᱥ ᱵᱚᱪᱷᱚᱨ ᱦᱩᱭ ᱞᱮᱱᱠᱷᱟᱡ᱾
ᱛᱟᱦᱮᱱ ᱠᱟᱱ ᱜᱮᱭᱟ ᱛᱟᱦᱚᱞᱮ ᱛᱚᱵᱮ ᱟᱨ ᱤᱱᱟᱹ ᱠᱟᱛᱮ ᱢᱤᱫᱴᱮᱡ ᱠᱚ ᱞᱟᱹᱭᱮᱫ ᱛᱟᱦᱮᱱᱟ ᱪᱷᱟᱹᱛᱤᱠ ᱡᱟᱹᱛᱤ ᱥᱮ ᱮᱴᱟᱜ ᱠᱚᱫᱚ ᱠᱚ ᱢᱮᱱᱟ ᱟᱵᱚ ᱥᱮ ᱥᱟᱱᱛᱟᱞ ᱟᱜ ᱫᱚ ᱢᱤᱫᱴᱮᱡ ᱜᱚᱨᱚᱵᱽ ᱛᱟᱦᱮᱸ ᱠᱟᱱᱟ ᱵᱚᱞᱮ ᱦᱟᱲᱟᱢ ᱛᱮ ᱦᱟᱲᱟᱢ ᱜᱚᱡᱚᱜᱼᱟ ᱮᱱᱦᱚᱸ ᱵᱚᱞᱮ ᱵᱚᱦᱚᱜ ᱩᱵ ᱵᱚᱦᱚᱜ ᱩᱵ ᱠᱚ ᱵᱟᱝ ᱯᱟᱹᱰᱩᱜ ᱠᱟᱱ ᱛᱟᱵᱚᱱ ᱛᱟᱦᱮᱱᱟ ᱟᱵᱚᱣᱟᱜ᱾
ᱦᱮᱸ ᱦᱟᱯᱲᱟᱢ ᱠᱚᱠᱚ ᱞᱟᱹᱭ ᱵᱟᱲᱟᱭ ᱛᱟᱦᱮᱱ ᱜᱮ ᱞᱟᱦᱟ ᱛᱮᱫᱚ ᱚᱱᱠᱟ ᱜᱮ ᱛᱟᱦᱮᱸ ᱠᱟᱱᱟ᱾
ᱦᱮᱸ ᱥᱮ ᱵᱟᱝ ᱾
ᱦᱮᱸ ᱦᱮᱸ ᱾
ᱯᱟᱹᱰᱩ ᱜᱮ ᱵᱟᱝ ᱯᱟᱹᱰᱩ ᱜᱮ ᱵᱟᱝ
ᱦᱮᱸ ᱞᱟᱦᱟ ᱫᱚ ᱦᱟᱯᱲᱟᱢ ᱠᱚᱠᱚ ᱞᱟᱹᱭ ᱵᱟᱲᱟᱭᱮᱫ ᱛᱟᱦᱮᱱ ᱜᱮ ᱮᱱᱠᱟ ᱜᱮ ᱢᱮᱱᱛᱮ ᱵᱟᱝ ᱠᱚ ᱯᱟᱹᱰᱩ ᱵᱟᱲᱟᱜ ᱠᱟᱱ ᱛᱟᱦᱮᱸᱱ ᱛᱚ ᱱᱮᱜᱼᱮ ᱱᱮᱛᱟᱨ ᱜᱮ ᱫᱚᱢᱮ ᱪᱟᱬ ᱠᱚ ᱯᱟᱹᱰᱩᱜ ᱱᱮᱛᱟᱨ ᱢᱟ ᱠᱚᱢ ᱵᱚᱭᱚᱥ
ᱛᱚᱵᱮ ᱛᱚᱵᱮ ᱛᱚᱵᱮ ᱟᱨ ᱤᱱᱟᱹ ᱠᱟᱛᱮᱜ ᱵᱟᱝ ᱨᱮᱦᱚᱸ ᱯᱟᱸᱪ ᱫᱚᱥ ᱠᱤᱞᱳᱢᱤᱴᱟᱨ ᱫᱚ ᱪᱮᱫ ᱦᱚᱸ ᱵᱟᱝ ᱠᱟᱱᱟ ᱮᱱᱮ ᱛᱟᱲᱟᱢ ᱛᱮ ᱥᱚᱴᱠᱟᱴᱮ ᱢᱟᱨᱟᱣ ᱜᱚᱫ ᱠᱟᱜᱼᱟ ᱥᱤᱫᱷᱟᱹ ᱵᱟᱹᱭᱦᱟᱹᱲ ᱵᱟᱹᱭᱦᱟᱹᱲ ᱛᱮ᱾ ᱦᱮᱸ ᱥᱮ ᱵᱟᱝ?
ᱦᱮᱸ ᱱᱮᱛᱟᱨ ᱠᱟᱱᱟᱭ ᱡᱟᱦᱟᱸ ᱥᱮᱫ ᱜᱮ ᱦᱮᱸ
ᱵᱟᱭ ᱮᱞᱟᱜ ᱠᱟᱱᱟ ᱟᱨ
ᱱᱮᱛᱟᱨ ᱥᱩᱱᱩᱢ ᱜᱟᱹᱰᱤ ᱵᱟᱠᱷᱟᱡ ᱡᱟᱦᱟᱸ ᱥᱮᱫ ᱵᱟᱭ ᱫᱟᱢ ᱠᱟᱱᱟ ᱥᱩᱱᱩᱢ ᱜᱟᱹᱰᱤ ᱛᱮᱫᱚ ᱵᱟᱭ ᱪᱟᱞᱟᱜᱼᱟᱭ᱾
ᱟᱫᱚ ᱚᱱᱟ ᱚᱱᱟ ᱠᱚ ᱡᱤᱱᱤᱥ ᱠᱟᱱᱜᱮ ᱚᱱᱮ ᱵᱮᱱ ᱢᱮᱱ ᱠᱮᱫ ᱞᱮᱠᱟ ᱢᱟᱱᱮ ᱢᱤᱫᱴᱮᱡ ᱡᱤᱱᱤᱥ ᱟᱵᱮᱱ ᱵᱩᱡᱷᱟᱹᱣ ᱵᱮᱱ ᱞᱟᱦᱟ ᱧᱚᱜ ᱮᱴᱟᱜ ᱮᱴᱟᱜ ᱫᱤᱥᱚᱢ ᱡᱮᱞᱮᱠᱟ ᱟᱵᱚ ᱱᱚᱛᱮ ᱫᱚ ᱟᱨᱦᱚᱸ ᱮᱴᱟᱜ ᱛᱟᱢᱤᱞᱱᱟᱲᱩ ᱵᱮᱝᱜᱟᱞᱳᱨ ᱠᱟᱨᱱᱟᱴᱚᱠ ᱚᱱᱟ ᱠᱚ ᱡᱟᱭᱜᱟ ᱫᱤᱞᱞᱤ ᱵᱳᱢᱵᱟᱭ ᱠᱚᱨᱮ ᱫᱚ ᱯᱞᱟᱥᱴᱤᱠ ᱮᱠᱫᱚᱢ ᱵᱟᱠᱚ ᱵᱮᱵᱷᱚᱦᱟᱨᱟ ᱵᱮᱵᱚᱦᱟᱨ ᱛᱮᱠᱚ
ᱵᱟᱝᱠᱚ ᱵᱮᱵᱷᱚᱦᱟᱨᱟ ᱾
ᱛᱚᱵᱮ ᱯᱮᱞᱟᱥᱴᱤᱠ ᱵᱟᱠᱚ ᱵᱮᱵᱷᱚᱦᱟᱨᱟ ᱯᱮᱞᱟᱥᱴᱤᱠ ᱵᱟᱠᱚ ᱵᱮᱵᱷᱚᱦᱟᱨ᱾ ᱢᱟᱱᱮ ᱯᱮᱞᱟᱥᱴᱤᱠ ᱟᱹᱰᱤ ᱵᱟᱹᱲᱛᱤᱢ ᱵᱮᱵᱷᱚᱦᱟᱨ ᱞᱮᱠᱷᱟᱡ ᱢᱮᱛᱟᱜ ᱢᱮ ᱚᱱᱟ ᱢᱤᱫᱴᱟᱝ ᱠᱮᱱᱥᱟᱨ ᱨᱮᱭᱟᱜ ᱥᱤᱢᱴᱚᱢ ᱦᱩᱭᱩᱜᱼᱟ ᱠᱮᱱᱥᱟᱨ ᱾
ᱦᱮᱸ ᱦᱮᱸ ᱦᱚᱲᱢᱚ ᱨᱮ ᱦᱟᱱᱟ ᱱᱟᱶᱟ ᱨᱳᱜᱽ ᱟᱡᱟᱨ ᱮ ᱟᱹᱜᱩᱭᱟ ᱠᱮᱱᱥᱟᱨ ᱢᱟᱭ ᱟᱹᱜᱩᱭ ᱜᱮᱭᱟ ᱟᱨ ᱮᱴᱟᱜ ᱦᱚᱭ ᱟᱹᱜᱩᱭᱟ᱾
ᱛᱚᱵᱮ ᱛᱚ ᱢᱤᱫᱴᱮᱡ ᱟᱵᱮᱱ ᱠᱟᱛᱷᱟ ᱵᱩᱡᱷᱟᱹᱣ ᱵᱮᱱ ᱥᱮᱛᱟ ᱡᱩᱫᱤ ᱯᱮᱞᱟᱥᱴᱤᱠ ᱠᱚ ᱡᱚᱢ ᱮᱫᱟ ᱡᱚᱢ ᱠᱟᱛᱮᱫ ᱦᱚᱸ ᱡᱩᱫᱤ ᱤᱱᱟᱹᱜ ᱫᱤᱱ ᱞᱟᱡ ᱨᱮ ᱫᱚᱦᱚ ᱠᱟᱛᱮᱫ ᱤᱡ ᱫᱟᱠᱚ ᱯᱮᱞᱟᱥᱴᱤᱠ ᱜᱤ ᱦᱮᱸ ᱥᱮ ᱵᱟᱝ ᱾
ᱦᱮᱸ ᱾
ᱟᱨ ᱚᱱᱟ ᱡᱤᱱᱤᱥ ᱟᱵᱚ ᱡᱮᱱᱚ ᱱᱮᱛᱟᱨ ᱱᱮᱛᱟᱨ ᱠᱚᱦᱚ ᱵᱚᱱ ᱧᱮᱞ ᱠᱚᱣᱟ᱾ ᱡᱟᱦᱟᱱᱟᱜ ᱡᱤᱱᱤᱥ ᱮ ᱠᱤᱨᱤᱧᱟ ᱯᱞᱟᱥᱴᱤᱠ ᱢᱮᱱᱠᱷᱟᱱ ᱥᱮᱫᱟᱭ ᱦᱟᱯᱲᱟᱢ ᱫᱚ ᱱᱤᱱᱟᱹᱜ ᱢᱚᱸᱡᱽ ᱵᱩᱫᱽᱫᱷᱤ ᱛᱟᱦᱮᱸ ᱠᱟᱱ ᱛᱟᱠᱚᱣᱟ ᱡᱟᱦᱟᱸ ᱛᱤᱱᱟᱜ ᱵᱟᱡᱟᱨ ᱨᱮ ᱪᱟᱞᱟᱜ ᱨᱮᱦᱚᱸ ᱡᱷᱚᱞᱟᱭ ᱤᱫᱤᱭᱮᱫ ᱛᱟᱦᱮᱱᱟ ᱦᱮᱸ ᱥᱮ ᱵᱟᱝ? ᱦᱮᱸ ᱥᱮ ᱵᱟᱝ ᱜᱚᱝᱠᱮ? ᱥᱮᱫᱟᱭ ᱛᱮ ᱟᱵᱚ ᱥᱟᱱ ᱦᱮᱸ ᱟᱵᱚ ᱥᱟᱱᱛᱟᱲ ᱠᱚᱫᱚ
ᱡᱷᱚᱞᱟ ᱜᱮ ᱵᱟᱠᱚ ᱤᱫᱤᱭᱟ ᱵᱚᱨᱚᱝ᱾
ᱛᱚᱵᱮ ᱛᱚᱵᱮ ᱛᱚᱵᱮ ᱩᱱᱠᱩ ᱠᱚ ᱵᱟᱲᱟᱭ ᱠᱟᱱ ᱛᱟᱦᱮᱱᱟ ᱡᱮ ᱵᱷᱚᱵᱤᱥᱚᱛ ᱪᱮᱫ ᱦᱩᱭᱩᱜ-ᱟ ᱢᱟᱱᱮ ᱵᱷᱟᱨᱚᱜ ᱤᱭᱟᱹ ᱛᱮᱫ ᱚᱱᱟ
ᱥᱟᱨᱤ ᱠᱟᱛᱷᱟ ᱠᱟᱱ ᱜᱮᱭᱟ ᱚᱱᱟ
ᱛᱚ ᱱᱚᱜᱚ ᱱᱚᱣᱟ ᱠᱚ ᱡᱤᱱᱤᱥ ᱫᱚ ᱩᱱᱠᱩ ᱴᱷᱮᱱ ᱟᱹᱰᱤ ᱢᱚᱸᱡᱽ ᱦᱩᱭ ᱫᱟᱲᱮᱭᱟᱜ-ᱟ ᱚᱞᱚᱜ ᱯᱟᱲᱦᱟᱜ ᱠᱚᱢ ᱵᱚᱱ ᱛᱟᱦᱮᱸ ᱠᱟᱱᱟ ᱢᱮᱱᱠᱷᱟᱱ ᱵᱷᱚᱵᱤᱥᱥᱚᱛ ᱪᱮᱫ ᱠᱟᱱᱟ ᱢᱮᱱᱛᱮ ᱚᱱᱟ ᱠᱚ ᱵᱟᱰᱟᱭ ᱠᱟᱱ ᱛᱟᱦᱮᱱᱟ᱾ ᱦᱮᱸ ᱥᱮ ᱵᱟᱝ? ᱟᱨ ᱟᱹᱞᱤᱧ ᱢᱮᱱᱮᱫ ᱛᱟᱦᱮᱱᱟ ᱵᱚᱨᱛᱚᱢᱟᱱ ᱱᱤᱭᱟᱹ ᱠᱚ ᱡᱩᱜᱽ ᱨᱮ ᱢᱤᱫᱴᱮᱜ ᱴᱩᱯᱤᱠᱥ ᱜᱚᱢᱠᱮ ᱟᱸᱡᱚᱢ᱾
ᱵᱟᱵᱮᱱ ᱟᱸᱡᱚᱢ ᱫᱟ? ᱦᱮᱞᱳ᱾ ᱦᱮᱸ ᱜᱚᱝᱠᱮ᱾
ᱦᱮᱸ ᱞᱟᱦᱟ ᱫᱚ ᱥᱤᱠᱠᱷᱤᱛᱚ ᱩᱱᱟᱹᱜ ᱵᱟᱝ ᱠᱚ ᱛᱟᱦᱮᱸ ᱠᱟᱱ ᱨᱮᱦᱚᱸ ᱢᱟᱱᱮ ᱵᱩᱫᱽᱫᱷᱤ ᱫᱚ ᱟᱹᱰᱤ ᱜᱮ ᱛᱟᱦᱮᱸ ᱠᱟᱱ ᱛᱟᱠᱚᱣᱟ ᱡᱟᱦᱟᱱᱟᱜ ᱟᱵᱚ ᱪᱮᱫ ᱠᱟᱵᱚᱱ ᱪᱤᱠᱟᱭᱟ ᱪᱮᱠᱟᱛᱮ ᱵᱮᱥᱤ ᱫᱤᱱ ᱵᱚᱱ ᱵᱟᱧ? ᱪᱟᱜᱟ ᱚᱱᱟ ᱠᱚ ᱵᱩᱫᱽᱫᱷᱤ ᱫᱚ ᱟᱹᱰᱤ ᱜᱮ ᱛᱟᱦᱮᱸ ᱠᱟᱱ ᱛᱟᱠᱚᱣᱟ ᱾
ᱦᱮᱸ ᱦᱮᱸ᱾ ᱟᱨ ᱱᱤᱛᱚᱜ ᱵᱮᱱ ᱧᱮᱞᱟ ᱱᱟᱦᱟᱜ ᱡᱩᱜᱽ ᱨᱮ ᱛᱤᱱᱟᱹᱜ ᱜᱮ ᱟᱫᱷᱩᱱᱤᱠ ᱦᱮᱸ ᱟᱫᱷᱩᱱᱤᱠ ᱦᱩᱭᱩᱜ ᱠᱟᱱ ᱩᱱᱠᱩ ᱠᱟᱹᱴᱤᱡ ᱠᱟᱹᱴᱤᱡ ᱜᱤᱫᱽᱨᱟᱹ ᱤᱝᱞᱤᱥ ᱢᱤᱰᱤᱭᱟᱢ ᱨᱮ ᱛᱤᱱᱟᱹᱜ ᱜᱤᱫᱽᱨᱟᱹ ᱠᱚ ᱯᱟᱲᱦᱟᱜ ᱯᱟᱲᱦᱟᱣ ᱠᱟᱱ ᱧᱮᱞ ᱢᱮ ᱠᱷᱟᱹᱞᱤ ᱠᱮᱞᱟᱥ ᱴᱤᱠ ᱯᱞᱟᱥᱴᱤᱠ ᱡᱤᱱᱤᱥ ᱦᱮᱸ ᱟᱸᱡᱚᱢ ᱟᱸᱡᱚᱢ ᱟᱸᱡᱚᱢ ᱛᱩᱞᱩᱡ᱾ ᱯᱞᱟᱥᱴᱤᱠ ᱡᱤᱱᱤᱥ ᱟᱹᱰᱤ ᱟᱸᱴ ᱪᱮᱠᱟ ᱪᱮᱫ ᱵᱚᱱ ᱪᱤᱠᱟ ᱞᱮᱠᱷᱟᱡ ᱵᱚᱱ ᱠᱚᱢ ᱫᱟᱲᱮᱭᱟᱜ-ᱟ?
ᱟᱸᱡᱚᱢ ᱠᱟᱫᱟ ᱵᱮᱱ? ᱦᱮᱞᱳ᱾ ᱮ ᱜᱚᱝᱠᱮ᱾ ᱵᱟᱵᱮᱱ ᱟᱸᱡᱚᱢ ᱫᱟ? ᱦᱮᱞᱳ᱾ ᱦᱮᱞᱳ ᱠᱚᱢ ᱫᱚ ᱠᱚᱢ ᱞᱮᱠᱟᱱ ᱢᱟ ᱜᱟᱱ ᱠᱚᱜ ᱜᱮ ᱢᱮᱱᱠᱷᱟᱱ ᱟᱞᱟᱝ ᱵᱟᱨ ᱦᱚᱲ ᱛᱮ ᱢᱮᱱ ᱢᱮᱱ ᱠᱟᱛᱮᱫ ᱛᱚ ᱵᱟᱝ ᱦᱳᱭᱳᱜ-ᱟ ᱥᱮ ᱟᱨᱚ ᱦᱮᱸ ᱾ ᱦᱩᱸ᱾
ᱢᱮᱱᱠᱷᱟᱱ ᱟᱞᱟᱝ ᱱᱚᱣᱟ ᱵᱟᱨ ᱦᱚᱲᱟᱜ ᱱᱚᱣᱟ ᱪᱤᱱᱛᱟᱹ ᱚᱱᱟ ᱠᱟᱱ ᱜᱮᱭᱟ ᱢᱟ